ᱦᱮᱞᱳ,
ᱦᱚᱸ ᱜᱚᱝᱠᱮ ᱡᱚᱦᱟᱨ।
ᱦᱮᱸ ᱡᱚᱦᱟᱨ ᱜᱮ, ᱨᱚᱲ ᱠᱚ ᱟᱸᱡᱚᱢᱚᱜ ᱠᱟᱱᱟ ᱥᱮ ᱵᱟᱝ ᱯᱩᱥᱴᱟᱹᱣ ᱛᱮ?
ᱦᱮᱸ ᱟᱸᱡᱚᱢ ᱟᱸᱡᱚᱢ। ᱟᱸᱡᱚᱢᱚᱜ ᱠᱟᱱᱟ ᱵᱚᱞᱮ, ᱟᱢᱜᱮᱢ ᱟᱸᱡᱚᱢ ᱮᱫᱟ ᱥᱮ ᱵᱟᱝ ᱤᱧᱟᱹᱜ ᱨᱚᱲ?
ᱦᱮᱸ ᱟᱸᱡᱚᱢᱚᱜ ᱠᱟᱱᱟ।
ᱦᱮᱸ, ᱛᱚᱵᱮ ᱪᱮᱫ ᱠᱚ ᱪᱤᱠᱟ ᱵᱟᱲᱟ ᱦᱩᱭᱩᱜ ᱠᱟᱱᱟ? ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱥᱤᱛᱩᱝ ᱮ ᱛᱟᱸᱦᱮ ᱥᱤᱛᱩᱝ ᱮ ᱛᱟᱦᱮᱸᱫ ᱱᱚᱜ ᱫᱤᱱ ᱵᱮᱲᱟ ᱟᱹᱰᱤ ᱡᱳᱨ ᱦᱟᱸᱜ, ᱱᱤᱛᱚᱜ ᱫᱚ ᱩᱰᱩᱨ ᱮ ᱫᱟᱜ ᱫᱟ ᱱᱚᱛᱮ। ᱦᱮᱡ ᱦᱩᱭ ᱠᱟᱱᱟ ᱜᱟᱰᱟ ᱟᱹᱲᱤ ᱥᱮᱫ ᱦᱟᱸᱜ ᱦᱚᱭᱫᱟᱭ ᱢᱚᱡᱽ ᱜᱮ ᱟᱫᱚ ᱚᱱᱟ ᱡᱮᱦᱮᱛᱩ ᱥᱤᱛᱩᱝ ᱮᱫ ᱠᱟᱱᱟ ᱟᱹᱰᱤ ᱡᱳᱨ ᱫᱤᱱ ᱵᱮᱲᱟ, ᱦᱟᱣᱟ ᱡᱚᱢ ᱦᱮᱜ ᱦᱩᱭ ᱠᱟᱱᱟ। ᱟᱢᱜᱮᱦᱟᱜ ᱪᱮᱫ
ᱴᱚᱯᱤᱠ ᱮᱢ ᱩᱭᱦᱟᱹᱨ ᱠᱟᱜ ᱛᱟᱞᱟᱝ ᱟ ᱥᱮ
ᱴᱚᱯᱤᱠ ᱫᱚ ᱦᱟᱸᱜ ᱚᱱᱠᱟ ᱵᱟᱧ ᱫᱤᱥᱟᱹᱭ ᱫᱟ ᱡᱮ ᱤᱭᱟᱹ ᱪᱮᱫ ᱠᱚ ᱢᱮᱛᱟᱜᱼᱟ ᱟᱵᱚ ᱥᱟᱱᱛᱟᱞ ᱡᱟᱦᱟᱸ ᱛᱤᱱᱟᱹᱜ ᱢᱩᱵᱷᱤ ᱠᱚ ᱢᱮᱱᱟᱜᱼᱟ ᱥᱮ ᱯᱷᱤᱞᱤᱢ ᱠᱚ ᱢᱮᱱᱟᱜᱼᱟ ᱥᱮ ᱡᱟᱛᱨᱟ ᱠᱚ ᱢᱮᱱᱟᱜᱼᱟ ᱡᱟᱦᱟᱸ ᱫᱚ ᱟᱵᱚᱢ ᱧᱮᱞ ᱠᱟᱜᱼᱟ ᱥᱮ ᱚᱱᱟ ᱠᱚ ᱤᱫᱤ ᱠᱟᱛᱮ ᱞᱟᱹᱭᱢᱮ ᱛᱤᱱᱟᱹᱜ ᱢᱮᱱᱟᱜᱼᱟ
ᱦᱩᱸ
ᱢᱩᱵᱷᱤ ᱥᱮ ᱡᱟᱦᱟᱸ ᱠᱚ ᱦᱩᱭᱩᱜ ᱠᱟᱱᱟ ᱨᱤᱞ ᱵᱷᱤᱰᱭᱳ ᱠᱚᱦᱚᱸ ᱠᱚ ᱵᱮᱱᱟᱣᱮᱫ ᱠᱟᱱᱟ ᱱᱤᱛ ᱢᱟ᱾ ᱥᱮ ᱱᱚᱣᱟ ᱮᱞᱵᱟᱢ ᱠᱚᱦᱚᱸ
ᱦᱩ ᱟᱞᱟᱝ ᱫᱚ ᱦᱟᱜ ᱡᱟᱹᱥᱛᱤ ᱠᱟᱭᱛᱮ ᱡᱟᱦᱟᱸ ᱠᱚ ᱡᱟᱛᱨᱟ ᱠᱚ ᱡᱩᱫᱤ ᱢᱮᱱᱟᱜ ᱠᱷᱟᱱ ᱚᱱᱠᱟ ᱡᱟᱛᱨᱟ ᱧᱩᱛᱩᱢ ᱠᱚᱥᱮ ᱜᱟᱭᱟᱱ ᱠᱩ ᱥᱮ ᱱᱚᱝᱠᱟ ᱡᱩᱫᱤ ᱠᱟᱹᱦᱱᱤ ᱠᱚᱢ ᱯᱟᱲᱦᱟᱣ ᱠᱟᱱ ᱠᱷᱟᱱ ᱱᱚᱝᱠᱟᱱᱟᱜ ᱟᱵᱚᱣᱟᱜ ᱥᱟᱱᱛᱟᱲ ᱠᱚᱣᱟᱜ ᱥᱮ
ᱚ ᱡᱟ ᱥᱟᱱᱛᱟᱞᱤ ᱜᱟᱭᱟᱱ ᱠᱚ ᱤᱫᱤ ᱠᱟᱛ ᱛᱮᱫ ᱫᱚ ᱱᱟᱦᱟᱜ ᱤᱱᱟᱹᱜ ᱫᱚ ᱚᱞ ᱯᱟᱲᱦᱟᱣ ᱫᱚ ᱚᱱᱟ ᱨᱮᱭᱟᱜ ᱫᱚ ᱵᱟᱰᱟᱭ ᱫᱚ ᱵᱟᱹᱱᱩᱜ ᱜᱮᱭᱟ ᱵᱚᱞᱮ
ᱟᱫᱚ ᱢᱩᱵᱷᱤ ᱠᱚ ᱛᱟᱦᱚᱞᱮ ᱦᱟᱸᱜ ᱞᱟᱹᱭ ᱢᱮ ᱢᱩᱵᱷᱤ ᱠᱚ ᱢᱮᱱᱟᱜ ᱠᱟᱱ ᱚᱱᱠᱟᱱ ᱢᱩᱵᱷᱤ ᱠᱚ ᱧᱮᱞ
ᱥᱟᱱᱛᱟᱞᱤ ᱢᱩᱵᱷᱤ ᱦᱚᱸ ᱢᱟ ᱧᱮᱞ ᱵᱟᱲᱟ ᱠᱚᱢᱟ ᱵᱟᱝ ᱦᱩᱭ ᱵᱟᱲᱟᱣ ᱠᱟᱱᱟ ᱚᱱᱟ ᱦᱚᱸ ᱢᱩᱥᱠᱤᱞ ᱨᱮᱭᱟᱜ ᱠᱟᱛ ᱛᱟᱫᱚᱧ ᱢᱮᱱᱮᱫ ᱠᱟᱱ ᱛᱟᱦᱮᱫ ᱠᱟᱛᱷᱟᱢ ᱨᱟᱠᱟᱵ ᱛᱟᱞᱟᱝ ᱠᱷᱟᱱ ᱫᱚ ᱠᱟᱹᱴᱤᱡ ᱧᱚᱜ ᱛᱟᱭ ᱱᱚᱣᱟ ᱵᱩᱡᱷᱟᱹᱣ ᱦᱚᱪᱚ ᱞᱟᱝ ᱢᱮ ᱟᱨ ᱤᱱᱟᱹ ᱛᱟᱞᱟᱨᱮ ᱡᱟᱦᱟᱸ ᱠᱚ ᱡᱩᱫᱤ ᱩᱭᱦᱟᱹᱨ ᱦᱩᱭᱩ ᱦᱤᱡᱩᱜ ᱠᱷᱟᱡ ᱫᱚ ᱚᱱᱟᱦᱚ ᱚᱞᱟ. ᱧ ᱤᱧᱦᱩᱧ ᱠᱟᱛ ᱠᱟᱛᱷᱟᱭ ᱛᱟᱞᱟᱝ ᱟ
ᱟᱫᱚ ᱦᱟᱸᱜ ᱥᱟᱱᱛᱟᱞ ᱢᱩᱵᱷᱤ ᱞᱟᱹᱭ ᱞᱮᱠᱷᱟᱱ ᱫᱚᱦᱟᱸᱜ ᱟᱵᱚ ᱥᱟᱱᱛᱟᱞ ᱢᱩᱵᱷᱤ ᱢᱟ ᱦᱟᱜ ᱮᱴᱟᱜ ᱮᱴᱟᱜ ᱡᱟᱦᱟᱸ ᱛᱤᱱᱟᱹᱜ ᱤᱱᱰᱟᱥᱴᱨᱤ ᱢᱮᱱᱟᱜᱼᱟ ᱯᱷᱤᱞᱤᱢ ᱤᱱᱰᱟᱥᱴᱨᱤ ᱢᱮᱱᱟᱜᱼᱟ ᱚᱱᱟ ᱠᱷᱚᱱᱦᱚ ᱟᱹᱰᱤ ᱛᱟᱭᱚᱢ ᱨᱮᱜᱮ ᱢᱮᱱᱟᱜ ᱵᱚᱱᱟ ᱡᱚᱛ ᱛᱚ ᱥᱮᱫ ᱞᱮᱠᱟ ᱛᱮ ᱟᱨ ᱢᱩᱵᱷᱤ ᱦᱚᱸᱢ ᱧᱮᱞ ᱞᱮᱠᱷᱟᱱ ᱦᱚᱸ ᱢᱩᱵᱷᱤ ᱥᱮᱫ ᱛᱮᱦᱚ ᱛᱟᱭᱚᱢ ᱜᱮᱭᱟ ᱟᱫᱚ ᱡᱟᱦᱟ ᱛᱤᱱᱟ. ᱜ ᱟᱵᱚᱣᱟᱜ ᱯᱷᱤᱞᱤᱢ ᱠᱚ ᱢᱮᱱᱟᱜᱼᱟ ᱡᱟᱦᱟᱸ ᱫᱚ ᱵᱞᱚᱠ ᱵᱞᱚᱠ ᱵᱞᱟᱥᱴᱟᱨ ᱦᱩᱭᱠᱟᱱᱟ ᱥᱮ ᱦᱚᱲ ᱟᱹᱰᱤᱠᱚ ᱠᱩᱥᱤᱣ ᱠᱟᱜᱼᱟ ᱛᱚ ᱚᱱᱠᱟᱱᱟᱜ ᱯᱷᱤᱞᱤᱢ ᱢᱟᱦᱟᱸᱜ ᱟᱹᱰᱤ ᱜᱟᱱ ᱜᱮ ᱢᱮᱱᱟᱜᱼᱟ ᱢᱮᱱᱠᱷᱟᱱ ᱱᱤᱛᱚᱜ ᱱᱟᱦᱟᱜ ᱫᱤᱱ ᱨᱮᱦᱟᱸᱜ ᱚᱱᱠᱟᱱᱟᱜ ᱢᱩᱵᱷᱤ ᱠᱚᱫᱚ ᱦᱚᱭᱛᱚ ᱵᱟᱝ ᱵᱮᱱᱟᱜ ᱠᱟᱱᱟ ᱟᱨ ᱵᱮᱱᱟᱜ ᱠᱟᱱ ᱨᱮᱦᱚᱸ ᱟᱹᱰᱤ ᱠᱚᱢ ᱜᱮ ᱵᱮᱱᱟᱜ ᱠᱟᱱᱟ ᱢᱮᱱᱠᱷᱟᱱ ᱱᱟᱭᱤᱱᱴᱤᱥ ᱡᱟᱦᱟᱸ ᱡᱩᱜᱽ ᱛᱟᱦᱮᱸᱠᱟᱱᱟ ᱩᱱ ᱚᱠᱛᱚ ᱫᱚ ᱦᱚᱭᱛ ᱵᱮᱱᱟᱜ ᱠᱟᱱ ᱛᱟᱦᱮᱱ ᱜᱮᱭᱟ ᱥᱟᱱᱛᱟᱞ ᱢᱩᱵᱷᱤ ᱠᱚᱫᱚ ᱟᱨ ᱦᱚᱲᱠᱚ ᱠᱩᱥᱤᱭᱟᱜ ᱠᱟᱱ ᱛᱟᱦᱮᱱᱟ ᱜᱮᱭᱟ ᱥᱮᱠᱚ ᱧᱮᱞᱮᱫ ᱠᱟᱱ ᱜᱮᱭᱟ ᱟᱫᱚ ᱚᱱᱠᱟᱱᱟᱜ ᱠᱤᱪᱷᱩᱜᱟᱱ ᱢᱩᱵᱦᱤ ᱠᱚᱫᱚ ᱦᱩᱭᱩᱜ ᱠᱟᱱᱟ ᱦᱟᱜ ᱦᱚᱭᱛᱚᱢ ᱧᱮᱞ ᱟᱠᱟᱫ ᱜᱮᱭᱟ ᱧᱩᱛᱩᱢ ᱠᱚᱢ ᱟᱸᱡᱚᱢ ᱟᱠᱟᱫ ᱜᱮᱭᱟ ᱡᱟᱦᱟᱸ ᱫᱚ ᱦᱟᱸᱜ ᱡᱚᱛᱚ ᱠᱷᱚᱱ ᱵᱞᱚᱠ ᱵᱟᱥᱴᱟᱨ ᱡᱟᱦᱟᱸ ᱪᱟᱞᱟᱣ ᱠᱟᱱᱟ ᱚᱱᱟ ᱫᱚ ᱦᱟᱸᱜ ᱢᱟᱱᱮ ᱡᱟᱦᱟᱸ ᱯᱨᱮᱢ ᱢᱟᱜ ᱟᱨᱠᱤ ᱪᱚᱲᱚᱠ ᱪᱤᱠᱟᱹᱲ ᱧᱩᱛᱩᱢ ᱛᱮ ᱢᱮᱱᱟᱜᱼᱟ ᱚᱱᱟ ᱯᱷᱤᱞᱤᱢ ᱦᱟᱜ ᱧᱮᱞ ᱠᱟᱜᱼᱟᱢ ᱥᱮ ᱵᱟᱝ ᱟ
ᱪᱚᱨᱚᱠ ᱪᱤᱠᱟᱹᱨ ᱦᱮ ᱦᱳᱭ ᱱᱚᱣᱟ ᱧᱮᱞ ᱠᱟᱫ ᱜᱮᱭᱟ
ᱟᱨ ᱤᱱᱟᱹ ᱠᱚ ᱥᱟᱶᱛᱮ ᱦᱟᱸᱜ ᱟᱨ ᱢᱤᱫᱴᱮᱱ ᱯᱷᱤᱞᱤᱢ ᱦᱩᱭᱩᱜ ᱠᱟᱱᱟ ᱦᱟᱸᱜ ᱚᱱᱟ ᱫᱚ ᱦᱩᱭᱩᱜ ᱠᱟᱱᱟ ᱱᱚᱜᱼᱚᱭ ᱮᱜ ᱯᱨᱮᱢ ᱢᱟᱨᱰᱤ ᱭᱟᱜ ᱠᱟᱱ ᱜᱮᱭᱟ ᱚᱱᱟ ᱫᱚ ᱦᱟᱜ ᱮᱴᱟᱜ ᱩᱱᱤ ᱢᱚᱛᱚ ᱨᱚᱵᱤ ᱠᱚ ᱢᱮᱛᱟᱭ ᱠᱟᱱᱟ ᱱᱤᱛ ᱩᱱᱤᱴᱟᱜ ᱢᱟ ᱦᱟᱸᱜ ᱪᱚᱨᱚᱠ ᱪᱤᱠᱟᱹᱨ ᱨᱤᱱᱤᱡ ᱢᱟ ᱟᱨ ᱱᱩᱭ ᱫᱚ ᱦᱟᱸᱜ ᱡᱟᱸᱦᱟ ᱯᱨᱮᱢ ᱢᱟᱱᱰᱤ ᱡᱟᱦᱟᱸᱭ ᱟᱥᱚᱞᱤᱡ ᱠᱟᱱᱟᱭ ᱦᱟᱜ ᱩᱱᱤ ᱫᱚ ᱦᱟᱜ ᱢᱤᱫᱴᱮᱱ ᱥᱩᱯᱩᱨ ᱥᱩᱯᱩᱨ ᱧᱩᱛᱩᱢ ᱛᱮ ᱢᱤᱫᱴᱮᱱ ᱯᱷᱤᱞᱤᱢ ᱛᱟᱦᱮᱸ ᱠᱟᱱ ᱛᱟᱭᱟ
ᱦᱮᱸ ᱥᱩᱯᱩᱨ ᱥᱩᱯᱩᱨ
ᱯᱷᱤᱞᱤᱢ ᱦᱚᱸ ᱱᱚᱛᱮ ᱟᱞᱮ ᱥᱮᱱ ᱫᱚ ᱟᱹᱰᱤ ᱡᱳᱨ ᱠᱚ ᱧᱮᱞᱮᱫ ᱛᱟᱦᱮᱱᱟ ᱚᱱᱟ ᱡᱚᱠᱷᱚᱱ ᱴᱤᱵᱷᱤ ᱛᱟᱦᱮᱸ ᱠᱟᱱᱟ ᱩᱱ ᱚᱠᱛᱚ ᱨᱮ ᱩᱱ ᱚᱠᱛᱚ ᱨᱮ ᱤᱱᱟᱹ ᱠᱚ ᱥᱟᱶᱛᱮ ᱟᱨᱚ ᱮᱴᱟᱜ ᱮᱴᱟᱜ ᱯᱷᱤᱞᱤᱢ ᱠᱚ ᱢᱮᱱᱟᱜ ᱜᱮᱭᱟ ᱟᱨ ᱤᱱᱟᱹ ᱯᱚᱨᱮ ᱦᱟᱸᱜ ᱡᱚᱛᱚ ᱠᱷᱚᱱᱟᱜ ᱡᱟᱦᱟᱸ ᱧᱮᱞ ᱞᱮᱠᱷᱟᱱ ᱵᱞᱚᱠ ᱵᱟᱥᱴᱟᱨ ᱞᱮᱠᱟ ᱛᱮ ᱦᱟᱜ ᱚᱱᱟ ᱠᱚ ᱯᱚᱨᱮ ᱫᱚ ᱦᱟᱸᱜ ᱡᱟᱹᱥᱛᱤ ᱠᱟᱭᱛᱤᱧ ᱩᱭᱦᱟᱹᱨ ᱫᱟ ᱚᱱᱟ ᱫᱚ ᱦᱩᱭᱩᱜ ᱠᱟᱱᱟ ᱱᱚᱜᱼᱚᱭ ᱥᱟᱹᱜᱟᱹᱭ ᱧᱩᱛᱩᱢ ᱛᱮ ᱡᱟᱦᱟᱸ
ᱥᱟᱹᱜᱟᱹᱭ ᱦᱮᱸ ᱥᱟᱹᱜᱟᱹᱭ ᱴᱷᱤᱠ
ᱦᱩᱸ ᱦᱩᱸ ᱚᱱᱟ ᱠᱚ ᱛᱟᱦᱮᱸ ᱠᱟᱱᱟ ᱟᱫᱚ ᱤᱱᱟᱹ ᱵᱮᱜᱚᱨ ᱢᱟ ᱟᱭᱢᱟ ᱩᱛᱟᱹᱨ ᱢᱮᱱᱟᱜ ᱜᱮᱭᱟ ᱟᱵᱚ ᱱᱚᱜᱚᱭ ᱠᱤᱪᱷᱩ ᱫᱤᱱᱼᱼ ᱞᱟᱦᱟ ᱨᱮ ᱦᱟᱜ ᱫᱩ ᱦᱟᱡᱟᱨ ᱯᱚᱸᱪᱤᱥ ᱨᱮ, ᱢᱤᱫᱴᱮᱱ ᱯᱷᱤᱞᱤᱢ ᱧᱮᱞ ᱦᱩᱭ ᱞᱮᱱᱟ ᱟᱫᱚ ᱥᱤᱱᱮᱢᱟ ᱦᱚᱞ ᱨᱮᱜᱮ ᱚᱸᱰᱮ ᱟᱥᱟᱱᱥᱳᱞ ᱨᱮᱼᱼ ᱚᱱᱟ ᱫᱚ ᱠᱚ ᱢᱮᱛᱟᱜ ᱠᱟᱱᱟ ᱚᱱᱮ ᱡᱤᱛᱠᱟᱹᱨ ᱧᱩᱛᱩᱢ ᱛᱮᱼᱼ
ᱟᱪᱪᱷᱟ
ᱡᱤᱛᱠᱟᱹᱨ ᱫᱚ ᱵᱟᱝ ᱦᱟᱯᱮ ᱦᱟᱯᱮ ᱤᱭᱟᱹ ᱢᱟᱪᱷᱟ ᱱᱤᱛᱚᱜ ᱦᱟᱸᱜ ᱢᱮᱛᱟᱜ ᱠᱟᱱᱟ᱾ ᱡᱤᱛᱠᱟᱹ ᱢᱟᱛᱚ ᱚᱱᱟ ᱫᱚᱢᱠᱟ ᱨᱮ ᱵᱮᱱᱟᱣᱫᱟ ᱚᱱᱟ ᱫᱚ ᱦᱟᱸᱜ ᱚᱱᱟ ᱫᱚ ᱥᱩᱸᱫᱚᱨ ᱢᱟᱦᱟᱥᱚᱭ ᱾ ᱵᱮᱱᱟᱣ ᱜᱚᱱᱚᱜ ᱠᱟᱱᱟ ᱪᱮᱫᱞᱮᱠᱟ ᱧᱩᱛᱩᱢ ᱦᱚᱸ ᱵᱟᱝ ᱦᱤᱡᱩᱜ ᱠᱟᱱᱟ᱾
ᱦᱩᱸ
ᱦᱟᱯᱮ ᱦᱟᱜ ᱪᱮᱫ ᱞᱮᱠᱟ ᱧᱩᱛᱩᱢ ᱛᱟᱦᱮᱸ ᱠᱟᱱᱟᱼᱼ ᱦᱚᱸ ᱠᱟᱹᱴᱤᱡ ᱵᱟᱹᱧ ᱩᱭᱦᱟᱹᱨᱫᱟ ᱢᱮᱱᱠᱷᱟᱱ ᱚᱱᱟ ᱯᱷᱤᱞᱤᱢ ᱦᱚᱸ ᱟᱹᱰᱤ ᱡᱳᱨ ᱛᱟᱦᱮᱸ ᱠᱟᱱᱟ᱾ ᱯᱷᱮᱢᱤ ᱯᱷᱮᱢᱞᱤ ᱰᱨᱟᱢᱟ ᱛᱟᱦᱮᱸᱠᱟᱱᱟ ᱚᱱᱟ᱾ ᱵᱷᱟᱹᱜᱤ ᱜᱮ ᱵᱩᱡᱷᱟᱹᱣᱱᱟ ᱱᱟᱦᱟᱜᱼᱼ ᱡᱩᱜᱽ ᱨᱮ ᱡᱟᱦᱟᱸ ᱵᱮᱠ ᱜᱨᱟᱣᱩᱱᱰ ᱢᱤᱭᱩᱡᱤᱠ ᱠᱚ ᱥᱮ ᱯᱷᱤᱞᱤᱢ ᱨᱮ ᱡᱟᱦᱟᱸ ᱢᱤᱫᱴᱮᱱ ᱮᱸ ᱢᱤᱫᱴᱮᱱ ᱡᱟᱦᱟᱸ ᱫᱤᱥᱟᱹᱼᱼ ᱩᱫᱩᱜ ᱮᱫᱟ ᱥᱮ ᱢᱤᱫᱴᱮᱱ ᱥᱤᱱᱮᱢᱟ ᱴᱩ ᱡᱟᱦᱟᱸ ᱜᱨᱟᱯᱷᱤ ᱟᱨᱠᱤ ᱢᱤᱫᱴᱮᱱ ᱩᱫᱩᱜ ᱮᱫᱟᱼᱼ ᱦᱚᱲᱟᱜ ᱡᱟᱦᱟᱸ ᱫᱨᱤᱥᱥᱚ ᱚᱱᱟ ᱠᱚ ᱟᱹᱰᱤ ᱵᱟᱛᱨᱟ ᱵᱩᱡᱟᱹ ᱮᱟ ᱮᱴᱟᱜ ᱮᱴᱟᱜ ᱮᱱᱰᱟᱥᱴᱼᱼ ᱡᱮᱢᱚᱱ ᱠᱚ ᱩᱫᱩᱜ ᱫᱟ ᱯᱷᱤᱞᱢ, ᱚᱱᱛᱮ ᱥᱟᱣᱩᱛᱷ ᱮᱢ ᱧᱮᱞ ᱥᱮ ᱵᱚᱞᱤᱣᱩᱰ᱾ ᱚᱱᱠᱟ ᱴᱟᱭᱤᱵ ᱛᱮ ᱵᱩᱡᱷᱟᱹᱣ ᱱᱟ ᱥᱮ ᱾ ᱟᱰᱤ ᱢᱚᱸᱪ ᱫᱷᱟᱨᱟ ᱜᱮ ᱟᱫᱚ ᱟᱢᱟᱜ ᱧᱮᱞᱨᱮ ᱚᱱᱠᱟᱱᱟᱜ ᱯᱷᱤᱞᱤᱢ ᱠᱚ ᱡᱩᱫᱤ ᱢᱮᱱᱟᱜ ᱠᱷᱟᱱ ᱞᱟᱹᱭ ᱢᱮ?
ᱯᱟᱞᱣᱟᱱ ᱵᱤᱨ ᱢᱟᱯ ᱥᱮᱫ ᱯᱟᱞᱮᱢ ᱟᱸᱡᱚᱢ ᱵᱟᱲᱟ ᱟᱠᱟᱫ ᱜᱮᱭᱟ᱾
ᱦᱮᱸ ᱦᱮᱸ ᱟᱸᱡᱚᱢ ᱦᱩᱭ ᱠᱟᱱᱟ ᱚᱱᱟ ᱢᱟ ᱟᱹᱰᱤ ᱟᱹᱰᱤ ᱦᱟᱭ ᱵᱟᱡᱮᱴ ᱛᱮ ᱚᱱᱟ ᱯᱷᱤᱞᱤᱢ ᱢᱟ ᱵᱮᱱᱟᱣ ᱞᱮᱱᱟ ᱦᱟᱜ᱾
ᱦᱟᱭ ᱵᱟᱡᱮᱴ ᱨᱮᱭᱟᱜ ᱠᱟᱱᱟ ᱜᱮᱭᱟ ᱦᱮᱸ ᱧᱮᱞ ᱦᱩᱭ ᱜᱮᱭᱟ ᱟᱨ ᱩᱱᱤ ᱤᱭᱟᱹ ᱥᱟᱞᱟᱜ ᱦᱚᱸ ᱧᱟᱯᱟᱢ ᱦᱩᱭ ᱜᱮᱭᱟ ᱵᱚᱞᱮᱼᱼ ᱱᱚᱣᱟ ᱨᱮᱱ ᱮᱠᱴᱚᱨ ᱫᱤᱱᱮᱥᱦᱟᱸᱥ ᱫᱟ
ᱦᱮᱸ ᱦᱮᱸ ᱦᱮᱸ
ᱩᱱᱤ ᱥᱟᱞᱟᱜ ᱫᱚ ᱵᱮᱥ ᱴᱷᱤᱠ ᱜᱮᱼᱼ ᱠᱟᱛᱷᱟ ᱵᱟᱲᱟ ᱦᱩᱭᱩᱜ ᱜᱮᱭᱟ ᱟᱨ ᱱᱚᱣᱟ ᱨᱮᱱᱼᱼ ᱥᱩᱨᱮᱱᱫᱨᱚ ᱴᱩᱰᱩ ᱢᱮᱱᱟᱭᱟ ᱱᱩᱭ ᱥᱟᱞᱟᱜ ᱦᱚᱸ ᱵᱮᱥ ᱴᱷᱤᱠ ᱜᱮ ᱠᱟᱛᱷᱟ ᱠᱚ ᱦᱩᱭᱩᱜ ᱜᱮᱭᱟ ᱟᱫᱚ ᱢᱟᱱᱮᱼᱼ ᱯᱷᱤᱞᱤᱢ ᱫᱚᱼᱼ ᱵᱮᱥᱜᱤᱧ ᱟᱹᱭᱠᱟᱹᱣ ᱟᱠᱟᱫᱼᱟ ᱱᱟᱦᱟᱜ ᱵᱚᱞᱮ ᱚᱱᱟ ᱦᱚᱸ
ᱦᱮᱸ ᱟᱫᱚ ᱚᱱᱟ ᱯᱷᱤᱞᱤᱢ ᱨᱮ ᱵᱟᱝᱢᱟ ᱟᱸᱡᱚᱢ ᱠᱟᱱᱟ ᱡᱟᱦᱟᱸ ᱚᱱᱟ ᱢᱟᱛᱚ ᱢᱤᱫᱴᱮᱱ ᱵᱟᱭᱳᱴᱤᱠᱼᱼ ᱯᱷᱤᱞᱤᱢ ᱠᱟᱱᱟ ᱜᱟᱞᱣᱟᱱ ᱵᱤᱨᱢ ᱟᱫᱚ ᱡᱮᱦᱮᱛᱩ ᱤᱧ ᱢᱟ ᱱᱤᱛᱚᱜ ᱵᱮᱝᱜᱚᱞ ᱠᱷᱚᱱᱤᱧ ᱚᱱᱟᱼᱼ ᱦᱮᱸ ᱟᱞᱮ ᱱᱤᱭᱟᱹ ᱵᱮᱝᱜᱚᱞ ᱯᱟᱦᱟᱴᱟᱼᱼ ᱦᱟᱸᱜ ᱚᱱᱟ ᱠᱚ ᱯᱷᱤᱞᱤᱢ ᱫᱚ ᱵᱟᱝ ᱠᱚ ᱨᱤᱞᱤᱡ ᱟᱠᱟᱫᱟ ᱥᱮ ᱚᱱᱟ ᱯᱷᱤᱞᱤᱢ ᱫᱚ ᱦᱜ ᱱᱤᱭᱟᱹ ᱠᱚᱨᱮ ᱵᱟᱝ ᱪᱟᱹᱞᱩ ᱟᱠᱟᱱᱟ ᱥᱤᱱᱮᱢᱟ ᱦᱚᱞ ᱠᱚᱼᱼ ᱠᱚᱨᱮ ᱟᱫᱚ ᱚᱱᱟ ᱤᱭᱟᱹᱛᱮ ᱵᱟᱝ ᱧᱮᱞ ᱦᱩᱭ ᱠᱟᱱᱟ ᱟᱫᱚ ᱦᱟᱸᱜᱼᱼ ᱚᱱᱟ ᱯᱷᱤᱞᱤᱢ ᱨᱮ ᱡᱟᱦᱟᱸ ᱢᱮᱱ ᱮᱠᱴᱟᱨᱮ ᱛᱟᱦᱮᱸ ᱠᱟᱱᱟ ᱦᱤᱨᱳ ᱞᱮᱠᱟᱛᱮ ᱢᱮᱱ ᱞᱮᱠᱷᱟᱱ ᱫᱚ ᱦᱟᱸᱜᱼᱼ ᱟᱫᱚ ᱚᱱᱟ ᱢᱟ ᱚᱱᱟ ᱤᱭᱩᱴᱩᱵᱽ ᱠᱚᱨᱮ ᱜᱮ ᱥᱮ ᱵᱷᱤᱰᱤᱭᱳ ᱠᱚᱨᱮ ᱛᱟᱞᱟ ᱛᱮᱜᱮ ᱵᱟᱲᱟᱭ ᱠᱟᱱᱟ ᱡᱮ ᱵᱟᱝᱢᱟ ᱡᱟᱦᱟᱸᱭ ᱵᱟᱭᱳᱼᱼ ᱴᱷᱤᱠ ᱵᱮᱱᱟᱜ ᱠᱟᱱᱟ ᱡᱟᱦᱟᱸᱭᱟᱜ ᱩᱱᱤ ᱟᱡᱟᱫ ᱜᱮ ᱛᱟᱦᱮᱸ ᱠᱟᱱᱟ ᱢᱮᱱᱛᱮ ᱥᱮ ᱪᱮᱫ ᱞᱮᱠᱟ?
ᱜᱚᱱᱮᱥ ᱦᱟᱸᱥᱫᱟ ᱦᱚᱸᱼᱼ
ᱚᱱᱟ ᱜᱮ ᱛᱟᱦᱮ ᱟᱢ ᱡᱟᱦᱟᱸᱟᱢ ᱞᱟᱹᱭ ᱠᱮᱫᱮᱜᱼᱟ ᱡᱮ ᱚᱱᱤ ᱥᱩᱨᱮᱱᱫᱨᱚᱼᱼ ᱥᱟᱞᱟᱜ ᱨᱚᱯᱚᱲ ᱵᱟᱲᱟ ᱥᱮ ᱜᱟᱞᱢᱟᱨᱟᱣ ᱠᱚ ᱦᱩᱭᱩᱜ ᱜᱮᱭᱟ ᱟᱫᱚ ᱦᱟᱸᱜ ᱯᱷᱤᱞᱤᱢ ᱵᱟᱨᱮᱼᱼ ᱪᱮᱫ ᱞᱮᱠᱟ ᱠᱩᱞᱤ ᱵᱟᱲᱟ ᱟᱠᱟᱫᱮᱟᱢ ᱥᱮ ᱵᱟᱝᱟ ᱪᱮᱫ ᱞᱮᱠᱟ?
ᱟᱫᱚ ᱤᱱᱟᱹᱜ ᱰᱤᱴᱮᱞᱥ ᱠᱚᱫᱚ ᱱᱟᱦᱟᱜ ᱜᱟᱞᱢᱟᱨᱟᱣ ᱠᱚᱫᱚ ᱵᱟᱝ ᱠᱷᱟᱹᱞᱤ ᱵᱩᱜᱤ ᱡᱩᱫᱟᱹ ᱠᱷᱜᱮᱼᱼ
ᱚ
ᱢᱮᱱ ᱠᱷᱟᱱ ᱢᱟᱱᱮ ᱡᱟᱦᱟᱸ ᱠᱚ ᱨᱤᱞᱤᱥᱚᱜ ᱠᱟᱱ ᱥᱮ ᱤᱭᱟᱹ ᱵᱟᱲᱟᱭ ᱜᱮᱭᱟ ᱢᱟᱱᱮ ᱞᱤᱝᱠ ᱠᱚᱭ ᱮᱢ ᱵᱟᱲᱟᱭᱤᱧ ᱜᱮᱭᱟ ᱵᱚᱞᱮᱼᱼ
ᱦᱩᱸ ᱦᱩᱸ ᱦᱩᱸ ᱟᱫᱚ ᱦᱟᱸᱜ ᱩᱱᱠᱩ ᱢᱟᱛᱚᱼᱼ ᱢᱮᱱᱠᱷᱟᱱ ᱩᱱᱠᱩ ᱢᱟᱛᱚ ᱟᱹᱰᱤ ᱯᱟᱹᱦᱤᱞ ᱠᱷᱚᱱ ᱠᱚ ᱠᱟᱹᱢᱤ ᱠᱟᱱᱟ ᱮᱞᱵᱟᱢ ᱠᱷᱚᱱ ᱥᱮᱼᱼ ᱯᱷᱤᱞᱤᱢ ᱠᱚᱦᱚᱸ ᱤᱱᱟᱹ ᱥᱟᱶᱛᱮ ᱫᱚᱥᱚᱨᱚᱛᱷ ᱢᱮᱱᱟᱭ ᱠᱟᱫᱮᱭᱟ ᱦᱟᱸᱜ ᱟᱯᱮ ᱡᱷᱟᱲᱠᱷᱚᱸᱰ ᱡᱟᱢᱥᱮᱰ ᱨᱮᱱ ᱜᱮᱭᱟᱭ᱾ ᱦᱟᱸᱥᱫᱟ ᱟᱨ ᱟᱨ ᱢᱮᱱᱟᱜ ᱠᱚᱣᱟ ᱯᱚᱝᱠᱚᱡᱽ ᱛᱟᱠᱚ ᱢᱮᱱᱟᱜ ᱠᱚᱣᱟ ᱩᱱᱠᱩ ᱢᱟᱛᱚ ᱟᱹᱰᱤ ᱢᱟᱨᱮ ᱮᱠᱴᱚᱨ ᱠᱟᱱᱟ ᱠᱚ᱾
ᱦᱩᱸ
ᱟᱨᱠᱚ ᱠᱟᱹᱢᱤ ᱠᱟᱱ ᱜᱮᱭᱟ ᱯᱷᱤᱞᱤᱢ ᱤᱱᱰᱟᱥᱴᱨᱤ ᱨᱮᱦᱚᱸ? ᱟᱫᱚ ᱱᱤᱛᱚᱜ ᱪᱮᱫ ᱞᱮᱠᱟ ᱠᱚ ᱠᱟᱹᱢᱤ ᱠᱟᱱᱟ ᱥᱮ ᱱᱤᱛᱚᱜ ᱚᱱᱠᱟᱱᱟᱜ ᱵᱟᱲᱟᱭ ᱠᱚ ᱢᱮᱱᱟᱜᱼᱟ ᱡᱟᱦᱟᱸ ᱯᱷᱤᱞᱤᱢ ᱠᱚ ᱵᱮᱱᱟᱣ ᱮ ᱪᱮᱫᱟᱜ ᱥᱮ ᱦᱤᱡᱩᱜ ᱠᱟᱱ ᱫᱤᱱ ᱨᱮ ᱦᱤᱡᱩᱜ ᱠᱟᱱᱟ ᱦᱟᱸᱜ, ᱚᱱᱠᱟᱱᱟᱜ ᱡᱩᱫᱤ ᱵᱟᱲᱟᱭ ᱠᱚ ᱢᱮᱱᱟᱜ ᱠᱟᱜ ᱞᱟᱹᱭ ᱢᱮ᱾
ᱱᱚᱣᱟ ᱥᱟᱱᱛᱟᱞᱤ ᱤᱱᱰᱟᱥᱴᱨᱤ ᱤᱫᱤ ᱠᱟᱛᱮ ᱡᱟᱦᱟᱸ ᱯᱷᱤᱞᱤᱢ ᱤᱱᱰᱟᱥᱴᱨᱤ ᱥᱮ ᱱᱚᱣᱟ ᱟᱵᱚᱣᱟᱝ ᱯᱷᱤᱞᱤᱢ ᱡᱮᱜᱟᱛ ᱤᱫᱤ ᱠᱟᱛᱮᱫ ᱫᱚ ᱱᱤᱭᱟᱹᱜᱮᱧ ᱢᱮᱱ ᱢᱮᱱ ᱠᱮᱭᱟ ᱵᱚᱞᱮ ᱱᱤᱛᱟᱜ ᱥᱟᱞᱟᱜ ᱛᱮ ᱡᱟᱦᱟᱸ ᱢᱟᱱᱮ ᱨᱤᱞᱮᱴᱤᱵᱷ ᱦᱩᱭᱩᱜ ᱫᱚᱨᱠᱟᱨ ᱥᱟᱞᱟᱜ ᱛᱮ ᱥᱮᱫᱟᱭᱟᱜ ᱡᱟᱦᱟᱸ ᱠᱚ ᱛᱟᱦᱮᱸ ᱠᱟᱱᱟ ᱚᱱᱟ ᱠᱚᱦᱚᱸ ᱡᱮᱢᱚᱱ ᱥᱟᱵ ᱨᱟᱠᱟᱵᱚᱜ ᱢᱟ᱾ ᱯᱷᱤᱞᱤᱢ ᱡᱚᱜᱚᱛ ᱨᱮ ᱟᱨ ᱚᱱᱟ ᱞᱮᱠᱟᱛᱮ ᱟᱵᱚᱣᱟᱜ ᱵᱷᱟᱥᱟ ᱥᱟᱭᱤᱛ ᱛᱚ ᱥᱚᱝᱥᱠᱨᱤᱛᱤ ᱡᱟ ᱢᱮᱱᱟᱜ ᱛᱟᱵᱚᱱ ᱵᱚᱞᱮ ᱯᱚᱨᱚᱢᱯᱚᱨᱟᱹ᱾ ᱠᱚᱦᱚᱸ ᱢᱟᱱᱮ ᱵᱚᱱ ᱵᱟᱧᱪᱟᱣ ᱫᱚᱦᱚᱭ ᱢᱟ᱾
ᱦᱩᱸ ᱦᱩᱸ
ᱯᱷᱤᱞᱤᱢ ᱨᱮ ᱱᱚᱣᱟ ᱠᱚᱵᱚᱱ ᱟᱫᱮᱨ ᱢᱟ᱾ ᱥᱚᱨᱚᱴ ᱯᱷᱤᱞᱤᱢ ᱠᱚᱨᱮ ᱦᱚᱸ ᱢᱟᱱᱮ ᱵᱚᱱ ᱮ ᱛᱮᱭᱟᱨ ᱢᱟ᱾ ᱱᱤᱭᱟᱹ ᱠᱚᱜᱮ ᱵᱚᱞᱮ ᱤᱧ ᱫᱚ ᱟᱫᱚ ᱱᱚᱣᱟ ᱤᱫᱤ ᱠᱟᱛᱮᱫ ᱫᱚ ᱡᱟᱦᱟᱱᱟᱜ ᱤᱧ ᱫᱚ ᱤᱱᱟᱹᱜ ᱵᱟᱰᱟᱭ ᱫᱚ ᱵᱟᱹᱱᱩᱜᱼᱟ ᱵᱚᱞᱮ ᱡᱮᱞᱮᱠᱟ ᱠᱚ ᱜᱟᱭᱟᱱ ᱵᱮᱱᱟᱣ ᱦᱩᱭ ᱵᱟᱲᱟ ᱟ, ᱱᱚᱣᱟ ᱨᱮ ᱡᱟᱦᱟᱸ ᱥᱴᱳᱨᱤ ᱵᱮᱱᱟᱣ ᱦᱩᱭᱩᱵᱟᱲᱟ ᱟ ᱚᱱᱟ ᱠᱚ ᱟᱫᱚ ᱤᱱᱟᱹᱜ ᱤᱭᱟᱹ ᱫᱚ ᱱᱟᱜ ᱵᱟᱹᱱᱩᱜ ᱛᱤᱧᱟᱹ ᱵᱟᱰᱟᱭ ᱛᱮ ᱟᱫᱚ ᱮᱱᱦᱚᱸ ᱢᱟᱱᱮ ᱡᱟᱦᱟᱸᱭ ᱠᱚ ᱵᱮᱱᱟᱣᱮᱫ ᱠᱟᱱ ᱚᱱᱟᱭ ᱛᱮ ᱤᱧ ᱥᱟᱯᱚᱴ ᱨᱮᱫᱚ ᱢᱤᱱᱟᱹᱧ ᱜᱮᱭᱟ, ᱢᱟᱱᱮ
ᱟᱫᱚ ᱦᱟᱸᱜ ᱱᱤᱛᱚᱜ ᱠᱟᱛᱷᱟ ᱦᱩᱭᱩᱜ ᱠᱟᱱᱟ ᱟᱯᱮ ᱚᱱᱟ ᱡᱷᱟᱲᱠᱷᱚᱸᱰ ᱨᱮ ᱡᱟᱦᱟᱸ ᱢᱤᱫ ᱴᱮᱱ ᱡᱮᱞᱟ ᱥᱮ ᱪᱮᱫ ᱢᱮᱛᱟᱜ ᱠᱟᱱᱟ ᱜᱚᱰᱟ ᱡᱟᱦᱟᱸ ᱜᱚᱰᱰᱟ ᱢᱮᱱᱟᱜ ᱥᱮ ᱡᱷᱟᱲ
ᱜᱚᱰᱰᱟ ᱨᱮ ᱦᱮᱸ ᱦᱳᱭ᱾
ᱟᱫᱚ ᱜᱚᱰᱰᱟ ᱠᱷᱚᱱ ᱦᱚᱸ ᱵᱟᱝ ᱢᱟ ᱚᱱᱠᱟ ᱟᱸᱡᱚᱢᱚᱜ ᱠᱟᱱᱟ ᱥᱮ ᱧᱮᱞ ᱦᱩᱭᱩᱜ ᱠᱟᱱᱟ, ᱦᱮᱸ ᱡᱮ ᱚᱸᱰᱮ ᱠᱷᱚᱱ ᱟᱹᱰᱤ ᱢᱟᱨᱟᱝ ᱢᱤᱫᱴᱮᱱ ᱵᱞᱚᱠ ᱵᱟᱥᱴᱟᱨ ᱯᱷᱤᱞᱤᱢ ᱵᱮᱱᱟᱜ ᱠᱟᱱᱟ ᱦᱟᱸᱜ ᱚᱱᱟ ᱚᱨᱡᱚᱩᱱ ᱴᱩ ᱧᱩᱛᱩᱢ ᱛᱮ ᱦᱟᱸᱜ᱾
ᱚᱨᱡᱩᱱ ᱴᱩ ᱦᱟ
ᱟᱫᱚ ᱦᱟᱸᱜ ᱚᱱᱟ ᱫᱚ ᱪᱮᱫ ᱞᱮᱠᱟ ᱚᱱᱟ ᱚᱱᱟ ᱫᱚ ᱡᱟᱦᱟᱸ ᱵᱮᱱᱟᱜ ᱠᱟᱱᱟ ᱚᱱᱟ ᱫᱚ ᱪᱮᱫ ᱞᱟᱦᱟ ᱡᱟᱦᱟᱸ ᱛᱟᱦᱮᱸ ᱠᱟᱱᱟ ᱯᱷᱤᱞᱤᱢ ᱚᱱᱟ ᱧᱮᱞ ᱦᱩᱭ ᱠᱟᱱᱟ ᱥᱮ ᱵᱟᱝ? ᱥᱮ ᱱᱤᱛᱚᱜ ᱱᱟᱣᱟ ᱡᱟᱦᱟᱸ ᱵᱮᱱᱟᱜ ᱠᱟᱱᱟ ᱚᱱᱟ ᱨᱮ ᱟᱯᱰᱮᱴ ᱠᱚ ᱪᱮᱫ ᱞᱮᱠᱟ ᱠᱟᱹᱢᱤ ᱠᱚ ᱠᱚᱨᱟᱣᱮ ᱫᱟ᱾
ᱱᱚᱣᱟ ᱟᱯᱰᱮᱴ ᱠᱚᱫᱚ ᱱᱟᱦᱟᱜ ᱤᱧ ᱦᱚ ᱩᱱᱟᱹᱜ ᱰᱤᱴᱮᱞᱥ ᱫᱚ ᱵᱟᱹᱧ ᱧᱮᱞ ᱟᱠᱟᱣᱱᱟ᱾ ᱠᱟᱹᱢᱤ ᱥᱩᱱ ᱠᱚᱨᱮ ᱜᱮ ᱠᱟᱹᱴᱤᱡ ᱢᱟᱴᱤᱡ ᱦᱮᱡ ᱵᱟᱲᱟᱜ ᱠᱟᱱᱟ ᱵᱚᱞᱮ᱾ ᱢᱮᱱᱠᱷᱟᱱ ᱛᱤᱱᱟᱹᱜ ᱫᱷᱟᱹᱵᱤᱡ ᱠᱟᱱᱟ ᱢᱚᱱᱮ ᱚᱱᱟ ᱠᱚᱫᱚ ᱚᱱᱛᱮ ᱚᱱᱟ ᱨᱮᱱ ᱡᱟᱦᱟᱸᱭ ᱰᱟᱭᱨᱮᱠᱴᱚᱨ ᱠᱚ ᱢᱮᱱᱟᱜ ᱠᱚᱣᱟ ᱩᱱᱠᱩ ᱠᱚᱜᱮ ᱱᱚᱣᱟ ᱫᱚᱠᱚ ᱢᱟᱱᱮ ᱠᱚ ᱤᱭᱟᱹᱭᱮᱫᱟ ᱾ ᱟᱵᱜᱨᱮᱥᱚᱱ ᱫᱟᱠᱚ᱾
ᱵᱟᱠᱷᱟᱱ ᱦᱟᱸᱜ ᱦᱮᱸ ᱦᱮᱸ, ᱵᱟᱠᱷᱟᱱ ᱦᱟᱸᱜ ᱟᱵᱚᱣᱟᱜ ᱯᱷᱤᱞᱤᱢ ᱢᱟ ᱦᱟᱸᱜ ᱡᱟᱦᱟᱸ ᱵᱮᱱᱟᱜ ᱠᱟᱱᱟ ᱟᱨ ᱡᱟᱦᱟᱸᱭ ᱠᱚ ᱵᱮᱱᱟᱣᱮᱫ ᱠᱟᱱ ᱜᱮᱭᱟ ᱦᱟᱸᱜ, ᱚᱱᱠᱟ ᱵᱷᱟᱜᱤ ᱢᱚᱸᱡᱽ ᱫᱚ ᱚᱱᱠᱟ ᱫᱚ ᱦᱟᱜ ᱵᱟᱹᱧ ᱵᱩᱡᱷᱟᱹᱣ ᱮᱫᱟ ᱟᱨ ᱠᱤᱪᱷᱩ ᱫᱤᱱ ᱞᱟᱦᱟ ᱨᱮᱜᱮ ᱡᱟᱦᱟᱸ ᱱᱤᱛᱚᱜ ᱞᱟᱹᱭ ᱠᱮᱫᱮᱜᱼᱟ ᱡᱤᱛᱠᱟᱹᱨ ᱯᱷᱤᱞᱤᱢ ᱚᱱᱟ ᱦᱚᱸ ᱦᱚᱲ ᱠᱚ ᱠᱩᱞᱤ ᱠᱟᱛᱮᱜ ᱥᱮ ᱦᱚᱲ ᱠᱚᱴᱷᱮᱱ ᱥᱮ ᱟᱸᱡᱚᱢ ᱠᱟᱛᱮ ᱵᱟᱲᱟᱭᱤᱫᱟᱹᱧ ᱡᱮ ᱩᱱᱟᱹᱜ ᱵᱷᱟᱜᱤ ᱴᱷᱤᱠ ᱢᱚᱸᱡᱽ ᱛᱮ ᱵᱟᱠᱚ ᱵᱮᱱᱟᱣ ᱫᱟᱲᱮ ᱠᱟᱣᱫᱟ᱾ ᱦᱚᱲ ᱚᱱᱟ ᱠᱚ ᱠᱟᱱᱮᱠᱴ ᱫᱟᱲᱮᱭᱟᱜᱼᱟ ᱢᱮᱱᱛᱮ ᱱᱟᱸᱜ ᱟᱫᱚ ᱦᱟᱸᱜ ᱱᱤᱛᱟᱜ ᱡᱩᱜᱽ ᱨᱮ ᱡᱮ ᱦᱚᱲ ᱠᱚ ᱟᱯᱰᱮᱴ ᱤᱫᱤᱜ ᱠᱟᱱᱟ ᱥᱮ ᱮᱴᱟᱜ ᱮᱴᱟᱜ ᱤᱱᱰᱟᱥᱴᱨᱤ ᱨᱮ ᱡᱟᱦᱟᱸ ᱯᱷᱤᱞᱤᱢ ᱠᱚ ᱵᱮᱱᱟᱜ ᱚᱱᱟ ᱠᱚ ᱧᱮᱞ ᱧᱮᱞᱛᱮ ᱩᱱᱠᱩ ᱫᱚ ᱦᱟᱸᱜ ᱡᱮ ᱟᱵᱚ ᱥᱟᱱᱛᱟᱞ ᱤᱱᱰᱟᱥᱴᱨᱤ ᱨᱮᱱᱟᱜ ᱡᱟᱦᱟᱸ ᱯᱷᱤᱞᱤᱢ ᱵᱮᱱᱟᱜ ᱠᱟᱱᱟ ᱚᱱᱟ ᱥᱟᱞᱟᱜ ᱩᱱᱟᱹᱜ ᱵᱟᱝᱠᱚ ᱨᱤᱞᱮᱴ ᱫᱟᱲᱮᱭᱟᱜ ᱠᱟᱱᱟ ᱟᱵᱚ ᱦᱚᱸ ᱚᱱᱠᱟ ᱦᱚᱭᱛᱳ ᱩᱱᱟᱹᱜ ᱴᱟᱠᱟ ᱯᱚᱭᱥᱟ ᱵᱚᱱ ᱠᱷᱚᱨᱪᱟᱭᱮᱫ ᱠᱟᱱ ᱜᱮᱭᱟ ᱢᱮᱱᱠᱷᱟᱱ ᱡᱟᱦᱟᱸ ᱠᱷᱚᱨᱪᱟ ᱠᱟᱛᱮ ᱡᱟᱦᱟᱸ ᱢᱤᱫᱴᱮᱱ ᱯᱷᱤᱞᱤᱢ ᱨᱮᱱᱟᱜ ᱵᱮᱱᱟᱣ ᱫᱚᱨᱠᱟᱨᱚᱜ ᱠᱟᱱᱟ ᱚᱱᱠᱟ ᱵᱟᱝ ᱠᱚ ᱵᱮᱱᱟᱣ ᱮᱫᱟ, ᱥᱮ ᱢᱤᱫᱴᱮᱱ ᱧᱮᱞ ᱟᱢ ᱠᱮᱢᱮᱨᱟ ᱢᱮᱱ ᱥᱮᱫ ᱞᱮᱠᱟ ᱵᱷᱟᱜᱤ ᱢᱤᱫᱴᱮᱡ ᱮᱝᱜᱮᱞᱮ ᱦᱟᱛᱟᱣ ᱮᱫᱟ ᱥᱮ ᱵᱷᱟᱜᱤ ᱢᱤᱫᱴᱮᱱ ᱥᱚᱴ ᱦᱤᱡᱩᱜ ᱠᱟᱱᱟ ᱚᱸᱰᱮ ᱥᱮ ᱢᱤᱫᱴᱮᱱ ᱯᱷᱟᱭᱤᱴᱥ ᱢᱮᱱᱟᱜᱼᱟ ᱯᱷᱟᱭᱤᱴ ᱪᱟᱞᱟᱣ ᱠᱚᱨᱟᱣ ᱠᱟᱱᱟ ᱚᱱᱟ ᱦᱚᱭᱛᱳ ᱩᱱᱟᱹᱜ ᱵᱟᱝᱠᱚ ᱠᱚᱨᱟᱣ ᱮᱫᱟ ᱦᱚᱭᱛᱳ ᱴᱟᱠᱟ- ᱯᱚᱭᱥᱟᱹ ᱤᱱᱣᱮᱥᱴ ᱠᱟᱱ ᱜᱮᱭᱟ ᱡᱟᱦᱟᱸ ᱠᱷᱚᱨᱪᱟ-ᱠᱷᱚᱨᱪᱟᱜ ᱠᱟᱱ ᱜᱮᱭᱟ ᱢᱮᱱᱠᱷᱟᱱ ᱠᱩᱪᱷᱩ-ᱠᱤᱪᱷᱩ ᱠᱤᱪᱷᱩ ᱵᱷᱤᱰᱭᱳ ᱤᱧ ᱧᱮᱞ ᱠᱟᱜᱼᱟ ᱤᱭᱩᱴᱩᱵ ᱠᱚᱨᱮ ᱡᱟᱦᱟᱸᱭ ᱫᱚ ᱩᱱᱠᱩ ᱤᱭᱩᱴᱩᱵᱟᱨ ᱠᱟᱱᱟ ᱠᱚ ᱟᱹᱰᱤ ᱠᱟᱹᱴᱤᱡ-ᱠᱟᱹᱴᱤᱡ ᱦᱩᱰᱤᱧ- ᱦᱩᱰᱤᱧ ᱜᱤᱫᱽᱨᱟᱹ ᱠᱚ ᱢᱮᱱᱟᱜ ᱠᱚᱣᱟ ᱵᱟᱝᱞᱟᱫᱮᱥ ᱥᱮ ᱮᱴᱟᱜ-ᱮᱴᱟᱜ ᱡᱟᱦᱟᱸ ᱡᱟᱭᱜᱟ ᱠᱚᱨᱮ ᱦᱮᱱᱟᱜ ᱠᱤᱱᱛᱩ ᱢᱳᱵᱟᱭᱤᱞ ᱠᱮᱢᱮᱨᱟ ᱛᱮᱜᱮ ᱱᱚᱝᱠᱟ ᱵᱷᱟᱵᱽᱛᱮ ᱮᱢᱚᱱ ᱠᱚ ᱥᱩᱴ ᱮᱫᱟ ᱚᱱᱟ ᱡᱟᱦᱟᱸ ᱢᱤᱫᱴᱮᱱ ᱮᱠᱥᱮᱱ ᱡᱟᱦᱟᱸ ᱵᱷᱤᱰᱤᱭᱳ ᱠᱚ ᱥᱮ ᱡᱟᱦᱟᱸᱱᱟᱜ ᱢᱤᱫᱴᱮᱱ ᱤᱭᱟᱹ ᱥᱩᱨ ᱥᱮ ᱥᱤᱱ ᱠᱚ ᱩᱱᱠᱩ ᱫᱚ ᱦᱟᱸᱜ ᱟᱹᱰᱤ ᱵᱟᱛᱨᱟᱣ ᱠᱚ ᱥᱩᱴ ᱮᱫᱟ ᱥᱮ ᱵᱮᱠ ᱜᱨᱟᱣᱩᱱ ᱢᱤᱭᱩᱡᱤᱠ ᱥᱮ ᱡᱟᱦᱟᱸ ᱢᱤᱫᱴᱮᱱ ᱮᱝᱜᱮᱞ ᱛᱟᱦᱮᱸ ᱫᱚᱨᱠᱟᱨᱼᱟ ᱥᱮ ᱪᱮᱫ ᱵᱷᱟᱵᱛᱮ ᱠᱮᱢᱮᱨᱟ ᱮᱝᱜᱮᱞ ᱥᱮ ᱪᱮᱫ ᱞᱮᱠᱟ ᱠᱟᱛᱮ ᱢᱤᱫᱴᱮᱡ ᱢᱩᱵᱷ ᱦᱟᱛᱟᱣ ᱦᱩᱭᱩᱜᱼᱟ ᱚᱱᱟ ᱠᱚ ᱟᱹᱰᱤ ᱢᱚᱸᱡᱽ ᱠᱚ ᱠᱚᱨᱟᱣ ᱮᱫᱟ ᱚᱱᱟ ᱠᱷᱚᱱ ᱡᱟᱦᱟᱸ ᱟᱵᱩ ᱵᱮᱥᱤ ᱵᱮᱱᱟᱜ ᱠᱟᱱᱟ ᱮᱠᱥᱮᱱ ᱥᱤᱱ ᱠᱚ ᱚᱱᱟ ᱠᱷᱚᱱ ᱵᱮᱴᱟᱨ ᱦᱩᱭᱩᱜ ᱠᱟᱱᱟ ᱟᱫᱚ ᱤᱧ ᱫᱚᱧ ᱢᱚᱱᱮᱭ ᱮᱫᱟ‌ ᱦᱚᱭᱛᱚ ᱦᱟᱸᱜ ᱴᱟᱠᱟ ᱯᱚᱭᱥᱟ ᱠᱟᱹᱣᱰᱤ ᱫᱚ ᱵᱟᱝ ᱚᱵᱷᱚᱜ ᱠᱟᱱᱟ ᱟᱵᱩ ᱠᱟᱹᱢᱤ ᱜᱮ ᱦᱟᱸᱜ ᱦᱚᱭᱛᱚ ᱠᱟᱹᱴᱤᱡ ᱵᱚᱱ ᱜᱚᱞᱢᱟᱞ ᱮᱫᱟ ᱦᱚᱭᱛᱚ ᱵᱟᱝ ᱡᱩᱛᱩᱜ ᱠᱟᱱ ᱛᱟᱵᱚᱱᱟ, ᱟᱢ ᱪᱮᱫ ᱞᱮᱠᱟᱢ ᱢᱚᱱᱮᱭᱮᱫᱟ? ᱚᱱᱟ ᱤᱭᱩᱴᱩᱵᱽ ᱠᱚ ᱧᱮᱞ ᱵᱟᱲᱟ ᱦᱩᱭᱩᱜ ᱧᱮᱞ ᱵᱟᱲᱟ ᱦᱩᱭᱩᱜ ᱜᱮᱭᱟ ᱥᱮ ᱵᱟᱝ ᱚᱱᱠᱟᱱᱟᱜ ᱯᱷᱤᱞᱤᱢ ᱠᱚ ᱥᱮ ᱡᱟᱦᱱᱟᱜ ᱚᱱᱠᱟ?
ᱦᱳᱭ ᱟᱫᱚ ᱧᱮᱞ ᱧᱮᱞ ᱵᱟᱲᱟ ᱦᱩᱭᱩᱜ ᱠᱟᱱ ᱜᱮᱭᱟ ᱚᱱᱮ ᱢᱮᱱᱠᱷᱟᱱ ᱚᱠᱚᱭ ᱪᱮᱫ ᱤᱭᱟᱹᱨᱮᱭ ᱵᱮᱱᱟᱣ ᱮᱫᱟ ᱥᱮ ᱱᱚᱣᱟ ᱨᱤᱞᱮᱴᱤᱠ ᱠᱚ ᱵᱮᱱᱟᱣ ᱢᱮᱱᱠᱷᱟᱱ ᱤᱧ ᱤᱱᱟᱹᱜ ᱵᱟᱹᱧ ᱢᱟᱭᱤᱱᱰ ᱠᱟᱣᱫᱟ ᱵᱚᱞᱮ ᱡᱮ ᱢᱟᱱᱮ ᱡᱮᱢᱚᱱ ᱞᱟᱦᱟᱜ ᱢᱟ ᱡᱟᱦᱟᱸ ᱞᱮᱠᱟ ᱜᱮᱠᱚ ᱵᱮᱱᱟᱣᱮᱫ ᱠᱟᱱ ᱢᱮᱱᱠᱷᱟᱱ ᱢᱟᱱᱮ ᱦᱤᱱᱫᱤ ᱥᱮ ᱤᱝᱞᱤᱥ ᱡᱟᱦᱟᱸ ᱠᱚ ᱰᱮᱵᱷᱞᱚᱯᱚᱜ ᱠᱟᱱᱟ ᱚᱱᱟ ᱠᱚ ᱫᱷᱟᱹᱵᱤᱡ ᱡᱮᱢᱚᱱ ᱟᱵᱚ ᱦᱚᱸᱵᱚᱱ ᱮ ᱥᱮᱴᱮᱨ ᱫᱟᱲᱮᱭᱟᱜ ᱠᱷᱟᱱ ᱢᱟ ᱟᱨᱦᱚᱸ ᱟᱹᱰᱤ ᱵᱮᱥ ᱟᱫᱚ ᱟᱵᱚ ᱠᱚᱨᱮᱱ ᱡᱟᱦᱟᱸᱭ ᱥᱴᱟᱨ ᱠᱚ ᱵᱮᱱᱟᱜ ᱠᱟᱱ ᱛᱟᱵᱚᱱᱟ ᱱᱩᱠᱩᱣᱟᱜ ᱛᱤ ᱨᱤᱜᱤ ᱵᱚᱞᱮ ᱱᱚᱣᱟ ᱠᱚᱫᱚ
ᱦᱮᱸ ᱟᱫᱚ ᱦᱟᱸᱜ ᱱᱤᱛᱚᱜ ᱟᱯᱮ ᱚᱱᱟ ᱠᱚᱨᱮ ᱡᱟᱛᱨᱟ ᱠᱚ ᱦᱩᱭᱩᱜ ᱜᱮᱭᱟ ᱥᱮ ᱵᱟᱝ ᱛᱮᱦᱤᱧ ᱜᱟᱯᱟ ᱟᱞᱮ ᱱᱤᱭᱟᱹ ᱠᱚᱨᱮ ᱦᱟᱸᱜ ᱡᱟᱛᱨᱟ ᱠᱚ ᱦᱟᱸᱜ ᱛᱤᱦᱤᱧ
ᱦᱚᱭ ᱱᱚᱛᱮ ᱫᱚ ᱡᱟᱛᱨᱟ ᱠᱚᱫᱚ ᱟᱞᱮ ᱠᱚᱫᱚ ᱱᱟᱦᱟᱜ ᱧᱤᱫᱟᱹ ᱡᱟᱛᱨᱟ ᱠᱚᱫᱚ ᱱᱟᱦᱟᱜ ᱱᱤᱛᱟᱜ ᱚᱠᱛᱚ ᱨᱮᱫᱚ ᱵᱟᱹᱱᱩᱜ ᱦᱟᱛᱟᱲ ᱜᱮ ᱱᱟᱦᱟᱜ ᱟᱨ ᱚᱱᱮ ᱠᱟᱹᱡ ᱞᱮ ᱵᱚᱱᱫᱚ ᱦᱟᱛᱟᱲ ᱧᱚᱜ ᱠᱟᱱᱟ ᱢᱟᱱᱮ ᱱᱚᱣᱟ ᱠᱚ ᱤᱫᱤ ᱠᱟᱛᱮ ᱫᱚ, ᱛᱚ ᱴᱟᱭᱤᱢ ᱠᱚ ᱦᱩᱭᱩᱜ ᱠᱟᱱ ᱛᱟᱞᱟᱝᱟ ᱡᱟᱹᱱᱤᱡ ᱯᱟᱞᱮ ᱟᱫᱚ ᱦᱚᱭ
ᱦᱮᱸ ᱴᱷᱤᱠ ᱜᱮᱭᱟ ᱛᱟᱦᱚᱞᱮ ᱯᱷᱤᱨᱤ ᱢᱮᱱᱟᱢ ᱠᱷᱟᱱ ᱛᱟᱦᱚᱞᱮ ᱠᱚᱞ ᱵᱮᱠ ᱢᱮ ᱦᱟᱸᱜ ᱵᱟᱠᱷᱟᱱ ᱫᱚ ᱦᱟᱸᱜ ᱯᱚᱨᱮᱛᱮ ᱨᱚᱯᱚᱲ ᱦᱩᱭᱩᱜᱼᱟ᱾
ᱧᱚᱜ ᱧᱮᱞ ᱠᱟᱛᱮᱫ ᱱᱟᱦᱟᱜ ᱚᱱᱟ ᱠᱚᱫᱚ
ᱦᱩᱸ ᱴᱷᱤᱠ ᱜᱮᱭᱟ ᱢᱟ ᱵᱮᱥ ᱛᱟᱦᱞᱮ
ᱦᱚᱭ ᱟᱹᱰᱤ-ᱟᱹᱰᱤ ᱥᱟᱨᱦᱟᱣ ᱛᱟᱦᱮᱱᱟ